ᱦᱮᱸ ᱛᱚ ᱵᱚᱭᱦᱟ ᱦᱚᱜᱚᱰᱮ ᱠᱟᱹᱴᱤᱡ ᱞᱟᱝ ᱜᱚᱞᱯᱚᱜ ᱠᱟᱱ ᱛᱟᱦᱮᱱᱟ, ᱡᱟᱦᱟᱸ ᱫᱚ ᱦᱩᱲᱩ ᱫᱟᱜ ᱥᱤ ᱠᱷᱮᱛ ᱦᱮᱸᱥᱮ᱾ ᱛᱚᱵᱮ ᱦᱚᱜ-ᱚᱭ ᱟᱢ ᱞᱟᱹᱭ ᱠᱮᱜᱟᱢ ᱡᱮ ᱟᱯᱮ ᱥᱮᱜ ᱫᱚ ᱚᱝᱠᱟᱱ ᱤᱭᱟᱹ ᱥᱟᱨᱢᱟᱨᱥᱟᱞ ᱥᱮ, ᱪᱤᱜ ᱠᱟᱨᱮᱱ ᱡᱟᱛᱤᱭᱚ, ᱚᱱᱠᱟᱱᱟᱜ ᱪᱤᱜ ᱠᱚᱠᱚ ᱞᱟᱜᱟᱣ ᱠᱟᱜᱼᱟ ᱦᱮᱸᱥᱮ᱾ ᱛᱚᱵᱮ ᱦᱚᱸᱜᱼᱚᱭ ᱚᱱᱟ ᱦᱩᱲᱩ ᱠᱚ ᱵᱮᱞᱮ ᱠᱟᱛᱮᱜ ᱛᱚ ᱦᱩᱜ-ᱩᱝᱠᱩ ᱜᱩᱰᱩ ᱠᱚᱠᱚ ᱦᱤᱡᱩᱜᱼᱟ᱾ ᱟᱨ ᱩᱝᱠᱩ ᱯᱷᱚᱥᱚᱞ ᱠᱚ ᱵᱟᱹᱲᱤᱡᱟ, ᱥᱮ ᱩᱱᱠᱩ ᱵᱤᱨ ᱠᱚᱨᱮᱱ ᱡᱷᱤᱠ, ᱥᱮ ᱪᱮᱢᱮᱧ ᱠᱚᱠᱚ ᱦᱤᱡᱩᱜ ᱜᱮᱭᱟ, ᱠᱤᱪᱷᱩ ᱠᱤᱪᱷᱩ ᱦᱤᱡᱩᱜ ᱜᱮᱭᱟ ᱠᱚᱛᱚ ᱾ ᱦᱳᱲᱳ ᱡᱚᱢ ᱞᱟᱹᱜᱤᱫ, ᱛᱚ ᱩᱝᱠᱩ ᱯᱟᱹᱥᱤ ᱠᱚ ᱞᱟᱹᱜᱤᱫ ᱪᱤᱜ ᱠᱚᱯᱮ ᱚᱰᱟᱣ ᱛᱟᱦᱮᱸᱱ ᱜᱮᱭᱟ ᱟᱯᱮ ᱠᱚᱫᱚ?
ᱟᱫᱚ ᱫᱟᱫᱟ ᱟᱞᱮ ᱫᱚ, ᱟᱫᱚ ᱟᱞᱮ ᱫᱚ ᱚᱱᱮ ᱡᱟᱦᱟᱸ ᱠᱩᱠᱚ ᱞᱟᱹᱭᱟ ᱾ ᱥᱚᱴᱠᱟ ᱯᱟᱹᱥᱤ, ᱥᱚᱴᱠᱟ ᱥᱮ ᱪᱮᱫ ᱠᱚ ᱞᱟᱹᱭᱟ, ᱟᱱᱮ ᱜᱩᱰᱟᱹ ᱯᱟᱹᱥᱤ ᱠᱚᱫᱚ ᱟᱱᱟ ᱠᱚᱫᱚ ᱚᱱᱟ ᱛᱮᱞᱮ ᱤᱭᱟᱹ ᱠᱚᱣᱟ ᱡᱟᱦᱟᱸ ᱜᱩᱰᱩ ᱠᱚ ᱛᱟᱦᱮᱱ ᱜᱮᱭᱟ ᱚᱱᱟ ᱦᱳᱲᱳ ᱥᱟᱭᱤᱰ ᱨᱮ᱾ ᱛᱟᱨᱟᱥᱤᱧ ᱛᱟᱨᱟᱥᱤᱧ ᱞᱮ ᱫᱟᱜ ᱠᱟᱜ ᱠᱮᱭᱟ, ᱟᱫᱚ ᱡᱟᱣ ᱫᱚ ᱥᱮᱛᱟᱜ ᱵᱮᱲᱟ ᱡᱟᱦᱟᱸ ᱛᱮᱞᱮ ᱟᱹᱜᱩᱭᱟ᱾ ᱟᱫᱚ ᱚᱱᱟ ᱡᱩᱫᱤ ᱡᱟᱹᱞᱤ ᱠᱟᱱ ᱠᱷᱟᱱ ᱫᱚ ᱵᱷᱟᱹᱞᱤ ᱟᱫᱚ ᱡᱩᱫᱤ ᱵᱟᱝ ᱡᱷᱟᱹᱞᱤ ᱠᱟᱱ ᱠᱷᱟᱱ ᱫᱚ, ᱟᱫᱚ ᱯᱚᱨᱮ ᱫᱚᱥᱨᱟ ᱫᱤᱱ ᱢᱟᱱᱮ ᱯᱚᱨᱮᱨ ᱫᱤᱱ ᱞᱮ ᱨᱚᱦᱚᱭ ᱤᱫᱤ ᱴᱚᱠᱟᱜᱼᱟ, ᱢᱟᱱᱮ ᱮᱰᱟᱣ ᱴᱚᱠᱟᱜᱼᱟ᱾ ᱟᱫᱚ ᱟᱯᱮ ᱫᱚ ᱪᱮᱜ ᱯᱮ ᱵᱟᱲᱟᱭ ᱜᱮᱭᱟ ᱛᱷᱟᱞᱮ, ᱩᱝᱠᱩ ᱜᱳᱰᱳ ᱜᱚᱡ ᱠᱚᱛᱮ ᱾
ᱠᱳᱭ ᱡᱟᱦᱟᱸ ᱦᱮᱸ ᱜᱩᱰᱩ ᱠᱚᱫᱚ, ᱟᱞᱮ ᱫᱚ ᱵᱷᱟᱞᱮ ᱜᱮ ᱜᱩᱰᱩ ᱠᱚᱫᱚᱞᱮ ᱮᱸ ᱡᱟᱦᱟᱸ ᱫᱚ ᱥᱚᱴᱠᱟ ᱠᱩ, ᱟᱯᱮ ᱥᱮᱫ ᱪᱮᱜ ᱯᱮ ᱞᱟᱹᱭᱟ᱾ ᱟᱞᱮ ᱥᱮᱫ ᱫᱚ ᱜᱩᱰᱩ ᱯᱟᱹᱥᱤ ᱞᱮ ᱞᱟᱹᱭ ᱠᱚᱣᱟ, ᱡᱟᱦᱟᱸ ᱨᱮᱫᱚ ᱜᱩᱰᱩ ᱠᱚ ᱨᱮᱰᱮᱛ ᱛᱮᱠᱚ ᱜᱩᱡᱩᱜ ᱫᱚ, ᱚᱱᱟ ᱠᱚᱦᱚᱸᱞᱮ ᱚᱰᱟᱣ ᱫᱚᱞᱮ ᱚᱰᱟᱣ ᱛᱷᱮᱱ ᱜᱮᱭᱟ᱾ ᱚᱱᱟ ᱥᱟᱶᱛᱮ ᱡᱟᱦᱟᱸ ᱫᱚ ᱡᱷᱤᱠ ᱵᱷᱟᱠᱨᱟ ᱫᱚ ᱡᱟᱦᱟᱸᱭ ᱡᱷᱤᱠ ᱠᱚ ᱦᱤᱡᱩᱜ, ᱡᱟᱦᱟᱸᱭ ᱫᱚ ᱡᱟᱹᱱᱩᱢ ᱡᱟᱹᱱᱩᱢ ᱦᱚᱲᱢᱚ ᱨᱮ ᱤᱞ ᱛᱟᱦᱮᱱ ᱛᱟᱠᱚ᱾ ᱩᱝᱠᱩ ᱠᱚᱫᱚ ᱟᱞᱮ ᱫᱚ, ᱡᱟᱦᱟᱸ ᱫᱚ ᱡᱷᱟᱹᱞᱤ ᱥᱮ ᱱᱟᱜ ᱚᱝᱠᱟᱱᱟᱜ ᱯᱟᱥᱤ ᱠᱚᱛᱮᱞᱮ, ᱯᱟᱥᱤ ᱯᱚᱛᱷᱮᱱ ᱜᱮᱭᱟ ᱦᱮᱸ ᱥᱮ ᱟᱨᱚ ᱡᱟᱹᱥᱛᱤ ᱜᱮᱞᱮ ᱯᱷᱟᱹᱥᱤ ᱠᱚᱣᱟᱞᱮ ᱜᱚᱡ ᱠᱚ ᱛᱟᱦᱮᱱ ᱜᱮᱭᱟ᱾ ᱚᱝᱠᱟ ᱞᱮᱠᱟ ᱟᱨ ᱚᱠᱟ ᱚᱠᱟ ᱠᱷᱮᱛᱨᱚ ᱠᱚᱫᱚ ᱧᱮᱞᱚᱜᱼᱟ, ᱡᱮ ᱩᱝᱠᱩ ᱵᱤᱨ ᱠᱚ ᱠᱷᱚᱱ ᱟᱨᱚ ᱥᱩᱠᱨᱤ ᱥᱮ ᱮᱢᱟᱱ ᱠᱚ ᱦᱤᱡᱩᱜ ᱜᱮᱭᱟ᱾ ᱠᱩ ᱦᱚᱞᱮ ᱜᱚᱡ ᱦᱚᱸᱞᱮ ᱜᱚᱡ ᱠᱚᱣᱟ᱾ ᱛᱚᱵᱮ ᱦᱚᱜᱼᱚᱭ ᱟᱯᱮ ᱥᱮᱫ ᱫᱚ ᱦᱟᱱᱮ ᱩᱝᱠᱩ ᱠᱚᱫᱚ ᱯᱮ ᱜᱚᱡ ᱠᱚ ᱛᱟᱦᱮᱱ ᱜᱮᱭᱟ ᱥᱮ ᱵᱟᱝ?
ᱦᱮᱸ ᱫᱟᱫᱟ, ᱟᱫᱚ ᱜᱚᱡ ᱠᱚᱫᱚ ᱜᱚᱡ ᱠᱚᱣᱟᱞᱮ, ᱟᱞᱮᱫᱚ ᱟᱞᱮ ᱟᱫᱚ ᱵᱟᱹᱫ ᱛᱷᱟᱞᱮ ᱫᱟᱫᱟ, ᱟᱯᱮ ᱫᱚᱯᱮ ᱜᱚᱡ ᱠᱚᱣᱟ ᱥᱮ ᱵᱟᱝ?
ᱦᱳᱭ ᱟᱞᱮ ᱦᱚᱸᱞᱮ ᱜᱚᱡ ᱫᱚᱞᱮ ᱜᱚᱡ ᱠᱚᱜᱮ ᱜᱮᱭᱟ, ᱛᱚᱵᱮ ᱵᱚᱭᱦᱟ ᱚᱼᱚᱱᱛᱮ ᱪᱟᱥ ᱠᱟᱹᱢᱤ ᱥᱮᱜ ᱞᱟᱝ ᱦᱮᱡ ᱞᱮᱱᱜᱮ ᱦᱮᱸ ᱥᱮ᱾ ᱛᱚ ᱦᱚᱸᱜᱼᱚᱭ ᱦᱳᱲᱳ ᱵᱮᱞᱮ ᱠᱟᱛᱮᱜ ᱟᱯᱮ ᱫᱚ ᱮᱸ ᱚᱠᱟ ᱞᱮᱠᱟ ᱯᱮ ᱤᱨ ᱪᱤᱭᱟ᱾ ᱦᱚᱸ ᱢᱤᱥᱤᱱ ᱠᱚᱛᱮ ᱱᱮᱛᱟᱨ ᱫᱚ ᱢᱮᱥᱤᱱ ᱠᱚᱦᱚᱸ ᱩᱰᱩᱠ ᱠᱟᱱᱟ ᱢᱮᱥᱤᱱ ᱠᱟᱛ ᱛᱮᱦᱚᱸ ᱤᱨ ᱜᱟᱱᱚᱜ ᱜᱮᱭᱟ᱾ ᱚᱱᱟ ᱥᱟᱶᱛᱮ ᱡᱟᱦᱟᱸ ᱫᱚ, ᱦᱚᱲ ᱚᱲᱟᱜ ᱠᱚᱨᱮᱱ ᱦᱚᱲ ᱜᱮ ᱡᱟᱦᱟᱸᱭ ᱠᱚᱨᱮᱱ ᱰᱟᱝᱨᱤ ᱢᱮᱨᱚᱢ ᱢᱮᱱᱟᱜ ᱠᱟᱜ ᱠᱚᱣᱟ ᱦᱮᱸᱥᱮ᱾ ᱩᱱᱠᱩ ᱦᱩᱸ ᱡᱟᱦᱟᱸ ᱫᱚ ᱵᱩᱥᱩᱵ ᱡᱚᱢ ᱵᱟᱠᱷᱟᱨᱟ᱾ ᱦᱮᱸᱥᱮ ᱚᱱᱟ ᱠᱚᱦᱚᱸ, ᱚᱱᱟ ᱠᱷᱟᱹᱛᱤᱨ ᱛᱮ ᱛᱤ ᱛᱮᱦᱚᱸ ᱠᱚ ᱤᱨ ᱨᱮᱜ ᱜᱮᱭᱟ᱾ ᱟᱫᱚ ᱟᱯᱮ ᱥᱮᱫ ᱫᱚ ᱤᱨ ᱢᱟᱲᱟᱝ ᱨᱮ ᱦᱚᱜ-ᱚᱭ ᱮᱸ ᱦᱩᱲᱩ ᱫᱚ ᱯᱮ ᱜᱤᱛᱤᱡ ᱜᱮᱭᱟ ᱥᱮ ᱵᱟᱝ ᱟᱯᱮ ᱫᱚ?
ᱦᱮᱸ ᱫᱟᱫᱟ ᱟᱫᱚ ᱟᱫᱚ ᱟᱞᱮ ᱥᱮᱱ ᱛᱮᱦᱚᱸ ᱢᱮᱥᱤᱱ ᱛᱮᱦᱚᱸ ᱠᱚ ᱤᱨ ᱵᱟᱲᱟᱭ ᱜᱮᱭᱟ᱾ᱟᱫᱚ ᱡᱮᱢᱚᱱ ᱡᱟᱭᱜᱟ ᱡᱮᱢᱚᱱ ᱡᱤᱭᱟ ᱡᱮ ᱵᱤᱨ ᱫᱷᱟᱨᱮ ᱦᱩᱭᱩᱜ ᱠᱷᱟᱱ ᱫᱚ ᱵᱤᱨ ᱫᱷᱟᱨᱮ ᱠᱷᱟᱱ ᱫᱚ ᱛᱷᱟᱞᱮ ᱤᱨ ᱦᱩᱭᱩᱜ ᱜᱮᱭᱟ᱾ ᱚᱱᱮ ᱢᱮᱥᱤᱱ ᱛᱮᱞᱮ ᱤᱨ ᱪᱚᱭᱟ, ᱠᱷᱟᱡ ᱤᱨ ᱪᱚᱭᱟ ᱛᱷᱟᱞᱮ᱾ ᱠᱟᱨᱚᱱ ᱦᱳᱭᱳᱜ ᱠᱟᱱᱟ ᱡᱚᱫᱤ ᱦᱟᱹᱛᱤ ᱢᱟᱹᱛᱤ ᱠᱚ ᱦᱤᱡᱩᱜ ᱜᱮᱭᱟ ᱥᱮ ᱟᱫᱚ ᱦᱟᱹᱛᱤ ᱢᱟᱹᱛᱤ ᱛᱮᱜᱮ ᱡᱩᱫᱤ ᱡᱚᱢ ᱪᱟᱵᱟᱭ ᱭᱟᱠᱚ ᱚᱱᱟ ᱦᱩᱲᱩ ᱠᱚᱫᱚ᱾ ᱚᱱᱟ ᱠᱷᱟᱹᱤᱨ ᱛᱮᱫᱚ ᱟᱫᱚ ᱢᱮᱥᱤᱱ ᱛᱮᱜᱮᱞᱮ ᱤᱨ ᱪᱚᱭᱟ ᱵᱤᱨ ᱫᱷᱟᱨᱮ ᱱᱟᱜ ᱠᱚᱫᱚ᱾ ᱟᱨ ᱡᱟᱦᱟᱸ ᱠᱚ ᱦᱩᱭᱩᱜ ᱠᱟᱱᱟ ᱟᱹᱛᱩ ᱫᱷᱟᱨᱮ ᱡᱟᱦᱟᱸ ᱫᱚ ᱟᱹᱛᱩ ᱫᱷᱟᱨᱮ ᱠᱚᱫᱚ, ᱚᱱᱟ ᱠᱟᱫᱚ ᱵᱤᱨᱩ ᱫᱚ ᱵᱟᱹᱱᱩᱜ ᱜᱮᱭᱟ ᱥᱟᱹᱜᱤᱧ ᱜᱮᱭᱟ ᱵᱤᱨ ᱚᱱᱟ ᱫᱚ ᱾ ᱫᱚ ᱚᱱᱟ ᱫᱷᱟᱨᱮ ᱫᱚ, ᱚᱝᱠᱟ ᱤᱨ ᱦᱚᱪᱚᱭ ᱛᱮᱞᱮ ᱢᱩᱱᱤᱥ ᱛᱮ ᱵᱟᱠᱷᱟᱱ ᱚᱱᱮ ᱠᱟᱹᱢᱤᱱ ᱛᱮ᱾ ᱤᱨ ᱪᱚ ᱠᱟᱛᱮᱜ ᱟᱫᱚ ᱚᱱᱟᱜᱮ ᱚᱸᱰᱮ ᱜᱮ ᱛᱚᱞ ᱢᱟᱱᱮ ᱚᱸᱰᱮᱜᱮ ᱛᱟᱦᱮᱸᱱᱟ ᱦᱟᱸᱜ᱾ ᱫᱚᱦᱩᱠᱟ ᱯᱮ ᱫᱤᱱ ᱯᱩᱱ ᱫᱤᱱ ᱞᱟᱹᱜᱤᱫ ᱱᱚ ᱠᱟᱜᱼᱟ᱾ ᱚᱱᱟ ᱛᱟᱥᱮ ᱨᱚᱦᱚᱲ ᱞᱟᱹᱜᱤᱫ, ᱨᱚᱦᱚᱲ ᱠᱟᱛᱮᱜ ᱟᱫᱚ ᱟᱫᱚ ᱛᱟᱨᱯᱚᱨᱮ ᱛᱚᱞ ᱠᱟᱛᱮᱜ, ᱟᱫᱚ ᱛᱚᱞ ᱦᱩᱭᱩᱜ ᱜᱮᱭᱟ ᱟᱫᱚ ᱛᱟᱞᱮ ᱫᱟᱫᱟ ᱟᱯᱮ ᱥᱮᱫ ᱫᱚ᱾ ᱟᱢ ᱛᱟᱞᱮ ᱪᱤᱠᱟᱯᱮ ᱤᱡᱟᱹᱭ ᱜᱮᱭᱟ ᱛᱟᱦᱞᱮ ᱟᱯᱮ ᱥᱮᱫ ᱫᱚ ᱢᱟᱱᱮ ᱦᱳᱲᱳ ᱱᱟᱜ ᱤᱨ ᱫᱟᱹᱭ ᱠᱟᱛᱮ ᱛᱟᱨᱯᱚᱨ ᱪᱤᱠᱟᱯᱮ ᱪᱤᱜ᱾ ᱵᱮ ᱵᱟᱬᱟᱭ ᱜᱮᱭᱟ ᱛᱟᱦᱞᱮ
ᱡᱟᱦᱟᱭ ᱚᱱᱮᱧ ᱞᱟᱹᱭᱮᱫ ᱫᱚ ᱦᱚᱜᱼᱚᱭ ᱦᱩᱲᱩ ᱞᱮ ᱜᱤᱛᱤᱡ ᱠᱮᱫ ᱜᱮ ᱦᱩᱲᱩ ᱱᱚᱣᱟ ᱠᱷᱟᱹᱛᱤᱨ ᱞᱮ ᱜᱤᱛᱤᱡᱟᱼᱟ ᱟᱞᱮ ᱥᱮᱫ ᱫᱚ ᱾ ᱰᱟᱝᱛᱮ ᱪᱮᱫᱟᱜ ᱥᱮ ᱦᱩᱲᱩ ᱨᱮ ᱜᱟᱡᱟᱲ ᱜᱮ ᱧᱮᱞᱚᱜᱼᱟ ᱢᱮᱫ ᱠᱚᱨᱮ ᱦᱚᱸ ᱜᱩᱛᱩᱜᱼᱟᱢ ᱡᱩᱫᱤ ᱛᱤᱸᱜᱩ ᱛᱟᱦᱮᱱ ᱠᱷᱟᱡ ᱦᱩᱲᱩ ᱤᱨᱚᱜ ᱥᱚᱢᱚᱭ ᱢᱮᱫ ᱠᱚᱨᱚᱢ ᱜᱩᱫ ᱠᱟᱹᱨᱤᱭᱟ ᱚᱱᱟ ᱥᱟᱶᱛᱮ ᱟᱨᱚ ᱢᱤᱴᱮᱱ ᱢᱮᱱᱟᱜ ᱟᱠᱟᱫᱟ ᱠᱟᱛᱷᱟ ᱫᱚ ᱱᱚ ᱜᱚᱭ ᱦᱩᱨᱩ ᱡᱟᱦᱟᱸᱭ ᱮᱸ ᱵᱷᱤᱛᱨᱤ ᱨᱮ ᱚᱱᱟ ᱵᱟᱝᱠᱚ ᱧᱮᱞ ᱦᱚᱫᱚᱜ-ᱟ, ᱵᱤᱧ ᱥᱮ ᱮᱢᱚᱱ ᱮᱢᱚᱱ ᱪᱤᱞᱤ ᱵᱤᱯᱚᱫ ᱡᱤᱱᱤᱥ ᱠᱚ ᱛᱷᱮᱦᱮᱱ ᱜᱮᱭᱟ ᱩᱱᱠᱩ ᱩᱝᱠᱩ ᱠᱚ ᱡᱮᱢᱚᱱ ᱧᱮᱞ ᱧᱟᱢ ᱠᱚ ᱠᱷᱟᱹᱛᱤᱨ ᱛᱮ ᱚᱱᱟ ᱫᱚᱞᱮ ᱜᱤᱛᱤᱡᱟ ᱤᱨ ᱤᱨ ᱛᱮ ᱡᱮᱢᱚᱱ ᱡᱟᱦᱟᱱᱟᱜ ᱟᱵᱚᱣᱟᱜ ᱡᱟᱦᱟᱱᱟᱜ ᱚᱱᱠᱟ ᱠᱟᱱᱟᱜ ᱜᱷᱚᱴᱚᱱᱟ ᱟᱞᱚ ᱜᱷᱚᱴᱟᱜ ᱢᱟ ᱩᱱᱠᱩ ᱠᱚᱴᱷᱮᱱ ᱟᱞᱚ ᱠᱚ ᱡᱚᱴᱮᱜ ᱵᱚᱱ ᱢᱟ, ᱟᱫᱚ ᱦᱚᱸᱜ-ᱚᱭ ᱤᱧ ᱫᱚ ᱦᱩᱲᱩ ᱤᱨ ᱦᱚᱸ ᱵᱷᱟᱹᱞᱤ ᱜᱤᱧ ᱜᱟᱱ ᱫᱩᱧ ᱜᱟᱱᱟ, ᱟᱨ ᱦᱩᱲᱩ ᱤᱨ ᱠᱟᱛᱮᱜ ᱟᱞᱮᱥᱮᱫ ᱫᱚ ᱱᱚᱜᱚᱭ ᱚᱝᱠᱟ ᱵᱟᱨ ᱤᱭᱟᱹ ᱞᱮᱠᱟ ᱵᱟᱝ ᱛᱤ ᱛᱮ ᱵᱟᱨ ᱪᱷᱚᱴ ᱞᱮ ᱥᱟᱵᱟ ᱟᱨ ᱚᱸᱰᱮᱞᱮ ᱫᱚᱦᱚᱣᱜ-ᱟ ᱡᱮᱢᱚᱱ ᱢᱤᱫᱴᱮᱱ ᱟᱴᱮᱫ ᱦᱩᱭᱩᱜ ᱞᱮᱠᱟ, ᱛᱚ ᱦᱚᱜ-ᱚᱭ ᱟᱢᱫᱚ ᱦᱩᱲᱩ ᱤᱨ ᱥᱮ ᱦᱚ-ᱜᱚᱭ ᱦᱳᱲᱳ ᱛᱚᱞ ᱫᱚ ᱟᱢᱫᱚᱢ ᱜᱟᱱ ᱜᱮᱭᱟ ᱥᱮ ᱵᱟᱝ ᱦᱳᱲᱩ ᱛᱚᱞ ᱠᱚᱫᱚ?
ᱦᱮᱸ ᱫᱚᱞᱮ ᱟᱫᱚ ᱦᱳᱲᱳ ᱛᱚᱞ ᱠᱚᱫᱚ ᱜᱟᱱ ᱫᱚᱧ ᱜᱟᱱ ᱜᱮᱭᱟ ᱟᱫᱚ ᱟᱫᱚ ᱩᱱᱤᱜ ᱫᱚ ᱢᱟᱱᱮ ᱵᱟᱹᱧ ᱫᱟᱲᱮᱜ ᱜᱮᱭᱟ ᱟᱫᱚ ᱵᱟᱦᱨᱮ ᱨᱮᱞᱤᱧ ᱛᱟᱦᱮᱱ ᱜᱮᱭᱟ ᱥᱮ ᱟᱫᱚ ᱚᱱᱟ ᱦᱳᱲᱳ ᱫᱚ ᱛᱚᱞ ᱫᱚ ᱩᱱᱟᱹᱜ ᱫᱚ ᱵᱟᱹᱧ ᱵᱩᱡᱷᱟᱹᱜ-ᱟ ᱢᱟᱱᱮ ᱫᱟᱲᱮᱜ ᱨᱮᱦᱚᱸᱧ ᱤᱧ ᱫᱚ ᱠᱚᱢ ᱠᱚᱧ ᱫᱟᱲᱮᱭᱟᱜ-ᱟ ᱟᱥᱛᱮ ᱟᱥᱛᱮ ᱟᱫᱚ ᱟᱥᱛᱮ ᱟᱥᱛᱮᱧ ᱠᱚᱨᱟᱣ ᱵᱟᱲᱟᱭᱟ ᱫᱚ ᱚᱲᱟᱜ ᱦᱚᱲ ᱠᱚᱫᱚ ᱢᱟᱱᱮ ᱵᱷᱟᱜᱮ ᱠᱚ ᱵᱩᱡᱟ ᱛᱚ ᱩᱱᱠᱩ ᱫᱚ ᱛᱟ ᱛᱟᱲᱤ ᱠᱚᱨᱟᱣ ᱨᱮᱦᱚᱸ ᱚᱱᱟ ᱠᱚᱨᱟᱣ ᱫᱟᱲᱮᱜ-ᱟ, ᱟᱹᱭ ᱟᱞᱤᱧ ᱫᱚ ᱢᱟᱱᱮ ᱩᱱᱟᱹᱜ ᱟᱥᱛᱮ ᱟᱥᱛᱮ ᱞᱤᱧ ᱠᱚᱨᱟᱣ ᱫᱟᱲᱮᱜ-ᱟ ᱥᱮ ᱥᱯᱤᱰ ᱛᱮᱫᱚ ᱵᱟᱹᱞᱤᱧ ᱜᱮᱭᱟ ᱛᱟᱦᱞᱮ ᱫᱟᱫᱟ ᱟᱢ ᱫᱚ ᱛᱟᱦ ᱞᱮᱢ ᱵᱷᱟᱜᱮ ᱜᱮᱢ ᱵᱩᱡᱟ ᱥᱮ ᱵᱟᱝ
ᱦᱳᱭ ᱵᱚᱭᱦᱟ ᱚᱜ ᱚᱭ ᱦᱳᱲᱳ ᱛᱚᱞ ᱫᱚ ᱤᱧ ᱫᱚ ᱵᱷᱟᱹᱜᱤ ᱜᱤᱧ ᱵᱟᱰᱟᱭᱟ᱾ ᱟᱨ ᱡᱮᱦᱚᱛᱩᱧ ᱪᱟᱞᱟᱣ ᱠᱟᱱᱟ ᱦᱩᱲᱩ ᱛᱚᱞ ᱦᱩᱲᱩ ᱜᱮᱢᱮᱨ ᱦᱮᱸᱥᱮ ᱛᱟᱥᱮ ᱰᱟᱝᱨᱟ ᱜᱟᱹᱰᱤ ᱨᱮ ᱦᱩᱲᱩ ᱞᱳᱴ ᱦᱮᱸᱥᱮ ᱚᱝᱠᱟᱜᱮ ᱰᱟᱝᱨᱟ ᱜᱟᱹᱰᱤ ᱦᱩᱭᱩᱜ ᱥᱮ ᱴᱨᱟᱠ ᱜᱟᱹᱲᱤ ᱦᱩᱭᱩᱜ ᱱᱚᱜ ᱱᱟ ᱠᱚᱨᱮ ᱦᱩᱲᱩ ᱫᱚ ᱟᱞᱮ ᱫᱚ ᱵᱷᱟᱞᱤ ᱜᱮᱞᱮ ᱠᱷᱟᱴᱟᱣ ᱠᱟᱱᱤᱧ ᱟᱨ ᱫᱚᱢᱮ ᱜᱮᱞᱮ ᱠᱟᱹᱢᱤᱭ ᱟᱠᱟᱜ-ᱟ ᱚᱱᱟ ᱪᱮ ᱛᱟ ᱨᱮᱫᱚ ᱛᱚ ᱵᱚᱭᱦᱟ ᱦᱚᱜ-ᱚᱭ ᱟᱯᱮᱫᱚ ᱦᱳᱲᱳ ᱯᱮ ᱯᱟᱞᱳᱭ ᱠᱚᱫᱚᱢ ᱵᱟᱰᱟᱭᱟ ᱥᱮ ᱵᱟᱝ ᱡᱟᱦᱟᱸ ᱫᱚ ᱦᱩᱲᱩ ᱯᱟᱞᱳᱭ ᱮ
ᱩᱸᱦ
ᱠᱷᱟᱹᱨᱟᱹᱭ ᱨᱮᱵᱩᱱ ᱛᱮᱭᱟᱨᱟ ᱛᱚ ᱦᱚ ᱚᱝᱠᱟ ᱦᱩᱲᱩ ᱯᱟᱞᱳᱭ ᱠᱚᱫᱚ ᱟᱢ ᱫᱚᱢ ᱵᱟᱰᱟᱭᱟ ᱥᱮ ᱵᱟᱝᱟ?
ᱦᱮᱸ ᱚᱱᱟ ᱫᱩᱧ ᱵᱟᱲᱟᱭ ᱫᱟᱫᱟ ᱱᱚᱣᱟ ᱫᱚ ᱛᱟᱨᱯᱚᱨ ᱦᱳᱲᱳ ᱤᱨ ᱯᱚᱨᱮ ᱢᱟᱱᱮ ᱤᱨ ᱪᱟᱵᱟ ᱠᱟᱛᱮ ᱛᱚᱞ ᱠᱟᱛᱮ ᱟᱫᱚ ᱡᱚᱠᱷᱚᱱ ᱚᱱᱟ ᱚᱲᱟᱜ ᱛᱮ ᱟᱹᱜᱩ ᱦᱩᱭᱩᱜ-ᱟ ᱦᱳᱲᱳᱴᱟᱜ ᱟᱫᱚ ᱚᱱᱟ ᱦᱳᱲᱳ ᱟᱹᱜᱩᱴᱟᱜ ᱞᱟᱦᱟᱨᱮ ᱢᱟᱱᱮ ᱡᱟᱦᱟ ᱨᱮ ᱦᱳᱲᱳ ᱠᱚᱫᱚ ᱫᱚᱦᱚᱭ
ᱟᱪᱪᱷᱟ ᱛᱚᱵᱮ ᱟᱹᱰᱤ ᱱᱟᱯᱟᱭ ᱦᱚᱸᱜ-ᱚᱭ ᱩᱸ ᱩᱸ ᱛᱚᱞ ᱦᱚᱢ ᱵᱟᱰᱟᱭᱟ ᱥᱮ ᱦᱩᱲᱩ ᱯᱟᱞᱳᱭ ᱦᱚᱸᱢ ᱵᱟᱰᱟᱭ ᱜᱮᱭᱟ ᱦᱮᱸ ᱥᱮ ᱚᱱᱟ ᱥᱟᱶᱛᱮ ᱟᱨᱦᱚᱸ ᱧᱮᱞᱚ ᱮᱸ ᱟᱵᱩ ᱦᱩᱲᱩ ᱢᱤᱥᱤᱱ ᱛᱮ ᱦᱩᱲᱩ ᱡᱷᱟᱹᱲᱟᱹᱭ ᱦᱮᱸᱥᱮ ᱥᱮ ᱦᱩᱲᱩ ᱫᱟᱞ ᱵᱚᱱ ᱞᱟᱹᱭᱟ ᱡᱮᱫᱚᱢ ᱦᱩᱲᱩ ᱤᱥᱤᱱ ᱛᱮᱵᱩᱱ ᱦᱩᱲᱩ ᱠᱩᱵᱩᱱ ᱡᱷᱟᱹᱲᱟᱹᱭᱟ ᱟᱨ ᱦᱩᱲᱩ ᱡᱷᱟᱹᱲᱟᱹᱭ ᱠᱟᱛᱮ ᱦᱚᱸᱜᱚᱭ ᱠᱟᱴᱮᱫ ᱠᱩᱵᱤᱱ ᱟᱞᱟᱫᱟᱭᱟ ᱦᱚᱜᱚᱭ ᱦᱩᱲᱩ ᱠᱚᱵᱚᱱ ᱤᱭᱟᱹ ᱛᱚ ᱡᱚᱛᱚ ᱱᱟ ᱫᱚ ᱟᱢᱫᱚᱢ ᱵᱟᱰᱟᱭᱟ ᱥᱮ ᱵᱟᱝᱟ?
ᱦᱮᱸ ᱫᱟ ᱚᱱᱟ ᱠᱚᱫᱚ ᱵᱩᱡᱟ ᱞᱤᱧ ᱛᱚ ᱢᱟᱱᱮ ᱡᱟ ᱡᱟ ᱞᱟᱹᱭ ᱛᱮᱦᱮᱫ ᱦᱩᱭᱩᱜ ᱠᱟᱱ ᱜᱮ ᱛᱚ ᱚᱱᱟ ᱫᱚ ᱤᱭᱟᱹ ᱠᱟᱛᱮᱜ ᱟᱫᱚ ᱠᱷᱟᱹᱲᱤ ᱠᱩ ᱤᱭᱟᱹ ᱠᱟᱛᱮ ᱜᱩᱨᱤᱡ ᱠᱟᱛᱮᱜ ᱦᱟᱥᱟᱱᱠᱚ ᱥᱟᱱᱟᱣ ᱠᱟᱛᱮ ᱟᱫᱚ ᱢᱟᱱᱮ ᱡᱟ ᱯᱩᱡᱟᱹᱭᱟ ᱢ ᱤᱭᱟᱹ ᱴᱠᱩᱡ ᱴᱩᱠᱩᱡ ᱟᱜᱩ ᱠᱟᱛᱮᱛ ᱛᱟᱯᱚᱨᱮ ᱞᱟᱹᱭᱟ ᱠᱚ ᱮᱸ ᱤᱭᱟᱹ ᱥᱚᱥᱚ ᱥᱟᱠᱟᱢ ᱨᱮᱱᱟᱜ ᱤᱭᱟᱹ ᱛᱮᱠᱚ ᱫᱚᱦᱚᱭ ᱛᱮᱠᱚ ᱚᱱᱠᱟ ᱠᱚ ᱪᱟᱹᱭᱟ ᱟᱨ ᱥᱤᱸᱫᱩᱨᱟᱜ-ᱟ ᱠᱚ ᱴᱩᱠᱩᱡ ᱨᱮ, ᱟᱫᱚ ᱟᱯᱮ ᱥᱮᱫ ᱫᱚᱠᱚ ᱠᱚᱨᱟᱣ ᱵᱟᱲᱟᱭᱟ ᱠᱚ ᱥᱮ ᱵᱟ ᱚᱱᱟ ᱫᱟᱫᱟ ᱛᱟᱦᱞᱮ?
ᱦᱳᱭ ᱵᱚᱭᱦᱟ ᱚᱱᱟ ᱫᱚ ᱟᱞᱮ ᱥᱮᱫ ᱠᱚ ᱠᱚᱨᱟᱣ ᱜᱮᱭᱟ ᱟᱹᱰᱤ ᱡᱟᱹᱥᱛᱤ ᱠᱚ ᱠᱚᱨᱟᱣᱟ, ᱟᱨ ᱧᱮᱞ ᱟᱠᱟᱱᱟ ᱡᱮ ᱱᱟᱯᱟᱭ ᱜᱮᱠᱚ ᱠᱚᱨᱟᱣᱟ ᱵᱮᱥᱤᱨ ᱵᱷᱟᱜ ᱚᱱᱠᱟ ᱠᱚ ᱪᱟᱥ ᱪᱟᱥ ᱜᱮᱭᱟ ᱦᱮᱸᱥᱮ ᱟᱨ ᱛᱚᱵᱮ ᱦᱚᱸᱜ-ᱚᱭ ᱚᱱᱟ ᱡᱟᱦᱟᱸ ᱥᱚᱲᱮ ᱫᱚ ᱟᱞᱮ ᱫᱚ ᱦᱩᱲᱩ ᱨᱮ ᱠᱟ ᱢᱟᱲᱟᱝ ᱨᱮᱦᱚᱞᱮ ᱥᱚᱲᱮᱭᱟ ᱦᱮᱸᱥᱮ ᱚᱱᱟ ᱥᱟᱶᱛᱮ ᱦᱩᱲᱩ᱾ ᱦᱮᱸ ᱨᱟᱠᱟᱵ ᱪᱟᱵᱟ ᱠᱟᱛᱮ ᱦᱚᱸᱞᱮ ᱥᱚᱲᱮᱭᱟ ᱡᱮ ᱦᱚᱜ-ᱚᱭ ᱛᱤᱦᱤᱧ ᱦᱩᱲᱩ ᱨᱟᱠᱟᱵ ᱪᱟᱵᱟ ᱠᱮᱫᱟ ᱚᱱᱟ ᱵᱟᱠᱷᱨᱟ ᱦᱚᱸᱞᱮ ᱥᱩᱲᱟᱭ ᱜᱮᱭᱟ ᱱᱚ-ᱚᱭ ᱛᱤᱦᱤᱧ ᱦᱩᱲᱩᱞᱮ ᱟᱞᱮ ᱞᱮ
ᱨᱟᱠᱟᱵ ᱪᱟᱵᱟ ᱠᱮᱫᱟ ᱥᱮ ᱦᱚᱜ ᱚᱚᱭ ᱛᱤᱦᱤᱱ ᱦᱩᱲᱩ ᱞᱮ ᱨᱟᱠᱟᱵ ᱮᱫᱟ ᱟᱞᱮ ᱫᱚ ᱵᱟᱨ ᱪᱷᱚᱴ ᱜᱮᱞᱮ ᱵᱩᱡᱷᱟᱹᱣ ᱠᱮᱫᱟᱢ ᱟᱫᱚ ᱵᱚᱭᱦᱟ ᱦᱚᱜ-ᱚᱭ ᱦᱩᱲᱩ ᱠᱚ ᱫᱟᱞ ᱠᱟᱛᱮᱜ ᱥᱮ ᱡᱷᱟᱲᱟᱹᱭ ᱠᱟᱛᱮᱜ ᱦᱮᱸ ᱥᱮ ᱦᱩᱲᱩ ᱛᱤᱠᱮ ᱠᱚᱫᱚ ᱦᱮᱸ ᱦᱩᱲᱩ ᱪᱮᱫ ᱞᱮᱠᱟ ᱠᱚ ᱛᱤᱠᱤᱭᱟ ᱛᱤᱱᱟᱹᱜ ᱫᱤᱱ ᱛᱤᱱ ᱫᱷᱟᱣ ᱛᱤᱠᱤᱭ ᱦᱩᱭᱩᱜ-ᱟ, ᱦᱚᱸᱜ-ᱱᱟ ᱠᱚᱫᱚ ᱟᱢ ᱫᱚ ᱵᱟᱲᱟᱭ ᱢᱮᱱᱟᱜ ᱛᱟᱢᱟ ᱥᱮ ᱵᱟᱹᱱᱩᱜ ᱛᱟᱢᱟ?
ᱦᱮᱸ ᱫᱟᱫᱟ ᱚᱱᱟ ᱫᱚ ᱵᱟᱲᱟᱭ ᱦᱮᱱᱟᱜ ᱛᱤᱧ ᱜᱮᱭᱟ ᱟᱫᱚ ᱚᱫᱚ ᱚᱱᱮ ᱡᱮ ᱤᱭᱟᱹ ᱦᱩᱭᱩᱜ-ᱟ ᱚᱱᱮ ᱡᱮ ᱛᱮᱠᱮ ᱯᱨᱚᱛᱷᱚᱢ ᱫᱚ ᱢᱟᱱᱮ ᱯᱩᱨᱟ ᱢᱟᱱᱮ ᱚᱱᱮ ᱦᱩᱲᱩ ᱴᱟᱜ ᱡᱮ ᱦᱩᱭᱩᱜ ᱢᱟᱱᱮ ᱱᱤᱛᱚᱜ ᱟᱹᱜᱩ ᱠᱮᱫᱟᱢ ᱡᱮ ᱫᱟᱞ ᱯᱚᱨᱮ ᱚᱱᱟ ᱛᱟᱨ ᱯᱚᱨᱮ ᱨᱚᱦᱚᱲ ᱦᱚᱪᱚᱭ ᱵᱷᱟᱜᱤ ᱠᱚ ᱛᱟᱨᱯᱚᱨᱮ ᱦᱩᱲᱩ ᱴᱟᱜ ᱫᱚ ᱢᱤᱫ ᱫᱤᱱ ᱫᱚ ᱛᱤᱠᱮ ᱞᱟᱹᱜᱤᱫ ᱛᱤᱠᱮ ᱠᱟᱛᱮᱜ ᱫᱟᱜ ᱨᱮ ᱫᱚᱦᱚ ᱦᱩᱭᱩᱜ-ᱟ ᱢᱟᱱᱮ ᱤᱭᱟᱹ ᱞᱟᱹᱜᱤᱜ ᱢᱟᱱᱮ ᱛᱟᱨᱯᱚᱨᱮ ᱫᱚᱥᱟᱨ ᱫᱤᱱ ᱦᱤᱞᱳᱜ ᱫᱚ ᱚᱨ ᱚᱱᱟ ᱦᱩᱲᱩ ᱜᱮ ᱡᱩᱫᱟᱹ ᱛᱮ ᱵᱷᱟᱵᱽ ᱦᱩᱭᱩᱜ ᱜᱮᱭᱟ ᱵᱷᱟᱵᱽ ᱦᱩᱭᱩᱜ ᱠᱟᱛᱮᱜ ᱟᱫᱚ ᱚᱱᱟ ᱦᱩᱲᱩ ᱜᱮᱛᱚ ᱫᱚ ᱵᱷᱟᱵ ᱠᱟᱛᱮᱜ ᱦᱩᱭᱱᱟ ᱛᱟᱨᱯᱚᱨᱮ ᱵᱷᱟᱵᱽ ᱯᱚᱨᱮ ᱫᱤᱱ ᱫᱚ ᱵᱷᱟᱵ ᱠᱟᱛᱮᱜ ᱟᱫᱚ ᱥᱤᱛᱳᱝ ᱫᱚᱦᱚᱭ ᱥᱤᱛᱳᱝ ᱨᱮ? ᱛᱟᱥᱮ ᱦᱩᱭᱩᱜ ᱜᱮᱭᱟ ᱨᱚᱦᱚᱲ ᱞᱟᱹᱜᱤᱫ ᱟᱫᱚ ᱦᱮᱸ ᱛᱟᱥᱮ ᱥᱮ ᱨᱚᱦᱚᱲ ᱞᱮᱠᱷᱟᱱ ᱜᱮ ᱵᱷᱟᱜᱤ ᱡᱩᱫᱤ ᱞᱮ ᱨᱚᱦᱚᱲ ᱠᱟᱱᱟ ᱛᱟᱯᱚᱨᱮ ᱟᱞᱮ ᱞᱟᱦᱩᱫ ᱞᱮ ᱤᱫᱤ ᱜᱮᱭᱟ ᱞᱟᱦᱩᱫ᱾ ᱞᱟᱦᱩᱫ ᱞᱟᱹᱜᱤᱫ ᱟᱫᱚ ᱚᱱᱟ ᱯᱚᱨᱮ ᱪᱟᱭᱞᱮ ᱫᱚ ᱦᱩᱭᱩᱜ ᱜᱮᱭᱟ᱾
ᱟᱯᱮ ᱥᱮᱱ ᱯᱮ ᱪᱮᱠᱟ ᱦᱩᱭ
ᱦᱳᱭ ᱵᱚᱭᱦᱟ ᱟᱞᱮ ᱥᱮᱫ ᱫᱚ ᱦᱚᱜ-ᱚᱭ ᱢᱟᱲᱟᱝ ᱛᱮᱫᱚ ᱵᱟᱨ ᱪᱷᱚᱴ ᱞᱮ ᱛᱤᱠᱤᱭ ᱜᱮᱭᱟ ᱦᱩᱲᱩ ᱫᱚ᱾ ᱢᱤᱫᱴᱮᱱ ᱦᱩᱲᱩ ᱜᱮ ᱯᱩᱭᱞᱳ ᱢᱤᱫ ᱪᱷᱚᱴ ᱫᱚᱞᱮ ᱤᱭᱟᱹᱭ ᱛᱟᱦᱮᱱᱟ, ᱦᱮᱸ ᱵᱟᱯᱷᱟᱣ ᱞᱮᱠᱟᱞᱮ ᱵᱟᱯᱷᱟᱣ ᱛᱟᱦᱮᱱᱟ ᱠᱟᱹᱴᱤᱡ ᱚᱱᱟᱹ ᱛᱤᱠᱤ ᱞᱮᱠᱟ ᱦᱮᱸᱥᱮ ᱚᱱᱟ ᱵᱟᱨᱯᱮ ᱫᱤᱱ ᱞᱮ ᱫᱟᱜ ᱨᱮ ᱞᱮ ᱞᱚᱦᱚᱫ ᱠᱟᱜ-ᱟ ᱚᱱᱟ ᱞᱚᱦᱚᱜ ᱠᱷᱚᱱ ᱟᱨ ᱦᱚᱸ ᱚᱶᱟᱨ ᱟᱨᱚ ᱵᱟᱯᱷᱟᱣᱟ ᱡᱟᱦᱟᱸ ᱵᱟᱯᱷᱟᱣ ᱠᱟᱛᱮᱫ ᱫᱟᱠᱟ ᱪᱮᱫ ᱞᱮᱠᱟ ᱧᱮᱞᱚᱜ-ᱟ ᱚᱱᱠᱟ ᱫᱟᱠᱟ ᱞᱮᱠᱟ ᱦᱚᱸ ᱧᱮᱞᱚᱜ-ᱟ ᱠᱟᱹᱴᱤᱡ ᱦᱩᱲᱩ ᱠᱚ ᱩᱰᱩᱠ ᱠᱚᱜ-ᱟ ᱦᱮᱸᱥᱮ ᱟᱫᱚ ᱚᱱᱟᱜᱮ ᱚᱱᱟ ᱚᱱᱟ ᱛᱟᱥᱤᱛᱮ ᱮᱸ ᱯᱮ ᱛᱷᱮᱠᱮ ᱯᱩᱱ ᱫᱤᱱ ᱚᱱᱠᱟᱭ ᱦᱟᱛᱟᱣᱟ ᱨᱚᱦᱚᱲᱛᱮ, ᱢᱚᱬᱮ ᱫᱤᱱ ᱦᱚᱸᱭ ᱦᱟᱛᱟᱣ ᱫᱟᱲᱮᱭᱟᱜ-ᱟ ᱚᱱᱟ ᱫᱚ ᱴᱷᱤᱠ ᱵᱟᱹᱱᱩᱜ-ᱟ᱾ ᱡᱟᱹᱥᱛᱤ ᱫᱤᱱ ᱦᱚᱸᱭ ᱦᱟᱛᱟᱣ ᱫᱟᱲᱮᱟᱭ ᱦᱮᱸ ᱥᱮ ᱚᱱᱟ ᱨᱚᱦᱚᱲ ᱠᱟᱛᱮᱜ ᱟᱞᱮ ᱫᱚ ᱦᱸ ᱪᱟᱣᱞᱤ ᱞᱮ ᱤᱫᱤ ᱛᱟᱦᱮᱱᱟ ᱟᱫᱚ ᱵᱚᱭᱦᱟ ᱠᱟᱛᱷᱟ ᱫᱚ ᱱᱚᱝᱠᱟ ᱠᱟᱱᱟ ᱡᱮ ᱡᱚᱛᱚ ᱦᱚᱲ ᱫᱚ ᱥᱚᱢᱟᱱ ᱫᱚ ᱵᱟᱹᱠᱩ ᱫᱟᱲᱮᱭᱟᱜ ᱜᱮᱭᱟ ᱨᱚᱦᱚᱲ ᱥᱮ ᱚᱱᱠᱟ ᱥᱚᱢᱟᱱ ᱛᱤᱠᱤ ᱠᱚ ᱵᱟᱝ ᱠᱚ ᱫᱟᱲᱮᱭᱟᱜ ᱠᱷᱟᱹᱛᱤᱨ ᱛᱮ ᱚᱠᱟᱴᱷᱮᱱ ᱧᱮᱞ ᱟᱠᱟᱱᱟ ᱡᱮ ᱦᱩᱲᱳ ᱨᱮᱜ ᱪᱟᱣᱞᱮ ᱵᱟᱝ ᱥᱤᱵᱤᱞᱟ ᱥᱚ ᱛᱮᱦᱮᱱᱟ ᱚᱠᱟ ᱚᱠᱛᱚ ᱫᱚ ᱡᱩᱫᱤ ᱛᱤᱠᱤ ᱵᱷᱟᱜᱮ ᱞᱮᱠᱟ ᱵᱟᱠᱚ ᱜᱟᱱ ᱠᱟᱫᱟ ᱨᱚᱦᱚᱲ ᱵᱟᱠᱚ ᱜᱟᱱ ᱠᱟᱜ-ᱟ ᱛᱚ ᱮᱱᱠᱷᱟᱱ ᱪᱟᱣᱞᱮ ᱠᱩ ᱨᱟᱹᱯᱩᱫᱚᱜ ᱛᱟᱦᱮᱱᱟ ᱦᱳᱭᱥᱮ,
ᱦᱩᱸ, ᱟᱫᱚ ᱛᱟᱞᱟᱜ ᱛᱟᱦᱚᱞᱮ ᱟᱫᱚ ᱟᱞᱮ ᱥᱮᱫ ᱛᱮ ᱡᱮᱢᱚᱱ ᱦᱩᱭᱩᱜ ᱠᱟᱱᱟ ᱢᱟᱱᱮ ᱦᱩᱲᱩ ᱛᱩᱲᱩ ᱪᱷᱚᱛᱚ ᱤᱨ ᱪᱟᱵᱟ ᱦᱩᱭ ᱠᱟᱛᱮᱜ ᱜᱩᱴᱤ ᱪᱷᱚᱛᱚ ᱥᱟᱢᱴᱟᱣ ᱠᱟᱛᱮᱜ ᱟᱫᱚ ᱢᱟᱱᱮ ᱛᱚ ᱵᱚᱸᱜᱟ ᱛᱟᱦᱮᱱ ᱜᱮᱭᱟ ᱢᱟᱱᱮ ᱟᱞᱮ ᱥᱮᱫ ᱫᱚ ᱢᱟᱱᱮ ᱵᱚᱸᱜᱟ ᱠᱚ ᱫᱚᱦᱚ ᱠᱟᱠᱚ ᱜᱮᱭᱟ ᱢᱟᱱᱮ ᱵᱟᱹᱫᱽ ᱨᱮ ᱟᱫᱚ ᱚᱱᱟ ᱢᱟᱱᱮ ᱵᱚᱸᱜᱟ ᱡᱷᱚᱛᱚ ᱠᱤᱷᱩ ᱦᱩᱭ ᱯᱚᱨᱮ ᱫᱚ ᱵᱚᱸᱜᱟ ᱫᱚᱦᱚ ᱠᱟᱭ ᱢᱤᱫᱴᱮᱱ ᱫᱤᱱ ᱧᱮᱞᱛᱮ ᱰᱩᱡᱦᱟᱣ ᱢᱮ ᱚᱱᱮ ᱦᱩᱭᱩᱜ ᱠᱟᱱᱟ, ᱢᱤᱫ ᱴᱮᱱ ᱵᱨᱤᱦᱚᱥᱯᱚᱛᱤᱵᱟᱨ ᱵᱟᱠᱷᱟᱱ ᱢᱟᱱᱮ ᱡᱟ ᱦᱩᱭᱩᱜ ᱠᱟᱱᱟ, ᱢᱟᱱᱮ ᱨᱩᱱᱰᱟᱹ ᱴᱟᱭᱤᱢ᱾ ᱟᱫᱚ ᱚᱱᱠᱟᱱ ᱴᱟᱭᱤᱢ ᱨᱮᱫᱚ ᱩᱱᱤ ᱵᱚᱸᱜᱟ ᱴᱟᱜ ᱫᱚ ᱚᱲᱟᱜ ᱵᱟᱵᱤᱜ ᱠᱟᱱᱟ, ᱦᱩᱲᱩ ᱥᱟᱵ - ᱤᱫᱤ ᱪᱟᱵᱟ ᱠᱟᱛᱮ ᱵᱚᱸᱜᱟ ᱢᱟᱱᱮ ᱡᱟᱦᱟᱸᱭ ᱠᱚ ᱞᱟᱹᱭᱟ ᱵᱚᱸᱜᱟ ᱵᱚᱸᱜᱟ ᱡᱟ ᱦᱳᱲᱳ ᱵᱚᱸᱜᱟ ᱥᱮ ᱡᱟᱦᱟᱸᱭ ᱵᱚᱸᱜᱟ ᱠᱚ ᱡᱟᱦᱟᱱ ᱦᱩᱲᱩ ᱵᱚᱸᱜᱟ ᱥᱮ ᱡᱟᱦᱮᱨ ᱵᱚᱸᱜᱟ ᱦᱚᱸᱠᱩ ᱢᱮᱛᱟᱭ ᱜᱮᱭᱟ᱾ ᱟᱫᱚ ᱟᱹᱜᱩᱭᱮᱭᱟ ᱛᱚ ᱚᱱᱟ. ᱚᱲᱟᱜ ᱨᱮᱠᱚ ᱵᱟᱭᱮᱭᱟ᱾ ᱫᱟᱫᱟ ᱟᱯᱮ ᱥᱮᱫ ᱫᱚ ᱠᱚᱨᱟᱣ ᱵᱟᱲᱟᱭ ᱜᱮᱭᱟ ᱥᱮ ᱵᱟᱝ ᱚᱱᱟ ᱫᱚ?
ᱦᱳᱭ ᱦᱳᱭ ᱦᱳᱭ, ᱵᱟᱠᱚᱧ ᱚᱱᱟ ᱫᱚ ᱟᱞᱮ ᱥᱮᱫ ᱫᱚ ᱫᱤᱱᱤ ᱠᱚ ᱢᱮᱛᱟᱜᱼᱟ, ᱫᱤᱱᱤ -ᱫᱤᱱᱤ ᱵᱚᱸᱜᱟ ᱦᱮᱸᱥᱮ, ᱩᱱᱤ ᱫᱚ ᱫᱤᱱᱤ ᱵᱚᱸᱜᱟ ᱠᱚ ᱢᱮᱛᱟᱭ ᱜᱮᱭᱟ᱾ ᱟᱫᱚ ᱚᱱᱟ ᱫᱚ ᱚᱱᱮᱧ ᱞᱟᱹᱫ ᱢᱮ ᱡᱮ ᱯᱟᱹᱭᱞᱟᱹ ᱱᱚᱜᱼᱚᱭ ᱦᱩᱲᱩ ᱨᱟᱠᱟᱵ ᱢᱟᱲᱟᱝ ᱨᱮ ᱠᱚ ᱟᱹᱜᱩᱭᱟ ᱦᱮᱸᱥᱮ, ᱟᱹᱜᱩᱭᱮᱭᱟ ᱠᱚ ᱛᱟᱨᱯᱚᱨᱮ ᱱᱚᱜᱼᱚᱭ ᱡᱚᱠᱷᱚᱱ ᱦᱩᱲᱩ ᱠᱚ ᱜᱮᱫᱽ ᱢᱩᱪᱟᱹᱫ ᱜᱮᱫ, ᱠᱮᱫ ᱠᱚ ᱡᱟᱦᱟᱸᱭ ᱢᱩᱪᱟᱹᱫ ᱠᱷᱮᱛ ᱠᱚ ᱜᱮᱫᱟ᱾ ᱛᱚᱠᱷᱚᱱ ᱟᱹᱜᱩᱭᱟ᱿ ᱚᱱᱟ ᱫᱚ ᱦᱮᱸᱥᱮ, ᱟᱫᱚ ᱟᱯᱮ ᱥᱮᱫ ᱫᱚ ᱚᱠᱟ ᱞᱮᱠᱟ ᱵᱟᱹᱧ ᱵᱟᱲᱟᱭᱟ? ᱟᱞᱮᱥᱮᱫ ᱫᱚ ᱜᱮᱫ ᱮᱛᱚᱦᱚᱵ ᱨᱮᱦᱚᱸ ᱠᱚ ᱟᱹᱜᱩᱭᱟ, ᱟᱨ ᱠᱚ ᱥᱚᱲᱮᱭᱟ ᱜᱩᱲ ᱫᱟᱠᱟ ᱦᱮᱸᱥᱮ ᱟᱨ ᱛᱟᱨᱯᱚᱨᱮ ᱚᱱᱟ ᱜᱮᱫ ᱠᱚ ᱦᱳᱲᱩ ᱨᱟᱠᱟᱵᱽ ᱠᱚᱠᱚ ᱯᱩᱨᱟᱹᱣ ᱠᱟᱜᱼᱟ ᱥᱮ ᱚᱱᱟ ᱦᱚᱸᱠᱚ ᱟᱹᱜᱩᱭᱟ ᱾ ᱢᱩᱪᱟᱹᱫ ᱨᱮ ᱦᱮᱸ ᱥᱮ, ᱟᱫᱚ
ᱦᱩᱸ᱾
ᱟᱫᱚ ᱵᱚᱸᱜᱟ ᱵᱩᱨᱩ ᱭᱟᱠᱚ ᱠᱟᱛᱷᱟ ᱠᱟᱱᱟ᱾ ᱚᱱᱟ ᱠᱚᱫᱚ ᱟᱡᱽ ᱵᱚᱸᱜᱟ ᱦᱩᱭᱩᱜ ᱛᱟᱠᱚ ᱟᱫ ᱱᱚᱜᱼᱚᱭ ᱡᱟᱸᱦᱟ ᱫᱟ ᱠᱟᱛᱷᱟ ᱜᱮᱭᱟ ᱛᱚᱵᱮ ᱱᱚᱜᱼᱚᱭ ᱡᱟᱦᱟ ᱫᱚ ᱠᱟᱛᱷᱟ ᱤᱧᱤᱧ ᱞᱟᱹᱭᱟ ᱢᱮᱭᱟ ᱡᱮ ᱡᱚᱛᱚ ᱜᱮ ᱜᱚᱜᱚ ᱛᱮᱠᱚ ᱥᱮ ᱚᱱᱠᱟ ᱵᱟᱠᱚ ᱛᱤᱠᱤ ᱞᱮᱠᱷᱟᱱ ᱵᱷᱟᱹᱜᱤ ᱞᱮᱠᱟ ᱥᱚ ᱛᱟᱦᱮᱱᱟ ᱦᱩᱲᱩ ᱚᱱᱟ ᱥᱟᱶᱛᱮ ᱚᱱᱟ ᱵᱷᱟᱹᱜᱮ ᱞᱮᱠᱟ ᱵᱟᱠᱚ ᱛᱟᱥᱮ ᱨᱚᱦᱚᱲ ᱥᱮ ᱵᱷᱟᱹᱜᱤ ᱞᱮᱠᱟ ᱵᱟᱠᱚ ᱤᱭᱟᱹᱭᱟ᱾ ᱚᱱᱟ ᱪᱟᱣᱞᱮ ᱨᱟᱹᱯᱩᱫᱚᱜ ᱛᱟᱦᱮᱸᱱᱟ ᱾ ᱟᱫᱚ ᱪᱟᱹᱣᱞᱮ ᱦᱚᱸᱭᱼᱚᱭ ᱟᱢ ᱫᱚ ᱞᱟᱦᱩᱜ ᱪᱟᱞᱟᱜᱼᱟ ᱛᱚ᱾ ᱟᱯᱮ ᱫᱚ ᱛᱤᱱ ᱫᱷᱟᱯᱮ ᱞᱟᱦᱩᱫ ᱦᱚᱪᱚᱭᱟ ᱢᱤᱫᱴᱮᱱ ᱦᱩᱲᱩ ᱜᱮ?
ᱟᱫᱚ ᱫᱟᱫᱟ ᱟᱞᱮ ᱫᱚ ᱵᱟᱫᱽᱫᱷᱟ ᱠᱚ ᱠᱚᱨᱟᱣ ᱦᱚᱪᱚᱭ ᱠᱮᱫᱟ ᱟᱨ ᱵᱟᱫᱷᱟ ᱞᱮ ᱠᱚᱨᱟᱣ ᱦᱚᱪᱚ ᱠᱚᱣᱟ, ᱢᱤᱫ ᱫᱷᱟᱣ ᱫᱚ ᱦᱩᱭᱩᱜ ᱠᱟᱱᱟ ᱦᱩᱲᱩ ᱞᱮ ᱡᱤᱣ ᱠᱮᱫᱟ ᱛᱠᱷᱚᱱ ᱫᱚ ᱞᱩᱵᱳᱜ ᱛᱟᱦᱮᱱ ᱜᱮᱭᱟ, ᱦᱩᱲᱩ ᱨᱮᱱᱟᱜ ᱞᱩᱵᱳᱜ ᱠᱚᱫᱚ ᱛᱟᱦᱮᱱ ᱜᱮᱭᱟ᱾ ᱟᱫᱚ ᱩᱱᱤ ᱫᱚ ᱯᱨᱚᱛᱷᱚᱢ ᱫᱚ ᱞᱩᱵᱳᱜ ᱛᱟᱦᱮᱱ ᱜᱮᱭᱟ᱾ ᱫᱩᱥᱨᱟ ᱵᱟᱨ ᱨᱮᱫᱚ ᱡᱮᱢᱚᱱ ᱫᱚᱦᱨᱟ ᱨᱮᱫᱚ ᱵᱷᱟᱜᱮ ᱯᱨᱮᱥ ᱧᱚᱜ ᱦᱳᱲᱳ ᱨᱮᱱᱟᱜ ᱵᱟᱨ ᱫᱷᱟᱣ ᱠᱚ ᱠᱚᱨᱟᱣ ᱵᱟᱲᱟᱭ ᱜᱮᱭᱟ᱾ ᱛᱟᱦᱞᱮ ᱟᱯᱮ ᱟᱯᱮ ᱪᱤᱠᱟᱹ ᱵᱟᱠᱚ ᱠᱚᱨᱟᱣ? ᱛᱤᱱᱟᱹᱜ ᱵᱟᱨ ᱠᱚ ᱠᱚᱨᱟᱣ ᱵᱟᱲᱟ ᱜᱮᱭᱟ?
ᱟᱞᱮ ᱥᱮᱫ ᱦᱚᱸ ᱵᱟᱨ ᱫᱷᱟᱣ ᱜᱮᱞᱮ ᱯᱤᱥᱟᱹᱣ ᱦᱚᱪᱚᱭᱟ ᱪᱮᱫᱟᱜ ᱥᱮ ᱢᱤᱫ ᱫᱷᱟᱣ ᱫᱚ ᱦᱳᱲᱳ ᱠᱚᱦᱚᱸ ᱯᱟᱨᱚᱢᱚᱜᱼᱟ, ᱦᱮᱲᱮ ᱠᱚᱦᱚᱸ ᱡᱟᱹᱥᱛᱤ ᱜᱮ ᱯᱟᱨᱚᱢ ᱫᱚ ᱯᱟᱨᱚᱢᱚᱜᱼᱟ ᱟᱨ ᱫᱚᱥᱟᱨ ᱵᱟᱨ ᱚᱱᱟ ᱫᱚ ᱵᱷᱮᱥ ᱞᱮᱠᱟ ᱪᱟᱣᱞᱮᱜᱼᱟ᱾ ᱦᱮᱲᱮ ᱠᱚᱦᱚᱸ ᱠᱟᱹᱴᱤᱡ ᱫᱚ ᱯᱟᱨᱚᱢ ᱫᱚ ᱯᱟᱨᱚᱢ ᱜᱮᱭᱟ ᱾ ᱚᱱᱟ ᱦᱩᱲᱩ ᱡᱤᱱᱤᱥ ᱛᱮᱫ ᱜᱮ ᱵᱟᱝ ᱛᱟᱦᱮᱸᱱᱟ᱾ ᱟᱫᱚ ᱵᱚᱭᱦᱟ ᱱᱚᱜᱼᱚᱭ ᱡᱟᱦᱟᱸ ᱫᱚ ᱦᱩᱲᱩ ᱠᱚ ᱯᱤᱥᱟᱹᱣ ᱦᱚᱪᱚᱭᱟ ᱦᱚᱸ ᱚᱭ ᱵᱩᱥᱩᱵ ᱠᱚᱫᱚ ᱵᱩᱥᱩᱵ ᱫᱚ ᱡᱟᱦᱟᱸ ᱞᱩᱵᱩᱜ ᱠᱚ ᱢᱮᱛᱟᱜᱼᱟ᱾ ᱚᱱᱟ ᱞᱩᱵᱩᱜ ᱫᱚ ᱚᱲᱟᱜ ᱟᱯᱮ ᱫᱚᱯᱮ ᱟᱜᱩᱭ ᱜᱮᱭᱟ ᱥᱮ ᱟᱹᱠᱷᱨᱤᱧ ᱦᱚᱴᱚ ᱠᱟᱜᱼᱟ? ᱚᱱᱟ ᱠᱚᱫᱚ ᱞᱩᱵᱩᱜ ᱫᱚ?
ᱟᱫᱚ ᱫᱟᱫᱟ ᱟᱞᱮ ᱫᱚ ᱟᱞᱮ ᱟᱹᱜᱩ ᱵᱟᱲᱟᱭ ᱜᱮᱭᱟᱞᱮ ᱟᱫᱚ ᱟᱞᱮ ᱥᱩᱠᱨᱤ ᱠᱚᱞᱮ ᱪᱟᱥ ᱵᱟᱲᱟ ᱜᱮ ᱪᱟᱥ ᱵᱟᱲᱟ ᱠᱚᱣᱟᱞᱮ ᱛᱚ᱾ ᱟᱫᱚ ᱚᱱᱟ ᱠᱷᱟᱹᱛᱤᱨ ᱛᱮ ᱟᱫᱚ ᱥᱩᱠᱨᱤ ᱠᱚᱛᱚ ᱞᱩᱵᱳᱜ ᱠᱚ ᱡᱚᱢ ᱵᱟᱲᱟᱭ ᱜᱮᱭᱟ ᱛᱚ᱾ ᱚᱱᱟ ᱠᱷᱟᱹᱛᱤᱨ ᱛᱮ ᱫᱚ ᱞᱩᱵᱳᱜ ᱠᱚᱫᱚ ᱞᱮ ᱟᱹᱜᱩ ᱛᱚᱨᱟᱭ ᱜᱮᱭᱟ᱾ ᱫᱚ ᱢᱟᱱᱮ ᱵᱟᱞᱮ ᱫᱚᱦᱚ ᱠᱟᱜ ᱜᱮᱭᱟ᱾ ᱟᱫᱚ ᱟᱯᱮ ᱫᱚᱯᱮ ᱪᱤᱠᱟᱹ ᱵᱟᱲᱟᱭ ᱜᱮᱭᱟ? ᱜᱮᱭᱟ ᱛᱟᱦᱚᱞᱮ ᱞᱩᱵᱳᱜ ᱠᱚᱫᱚ
ᱦᱳᱭ ᱵᱩᱭᱦᱟᱹ ᱟᱞᱮ ᱫᱚ ᱞᱩᱵᱩᱜ ᱫᱚᱞᱮ ᱟᱜᱩ ᱛᱚᱨᱟᱭ ᱚᱲᱟᱜ ᱛᱮ, ᱡᱷᱚᱛᱚ ᱟᱞᱮ ᱹᱹᱹ ᱦᱚᱸ ᱥᱩᱠᱨᱤ ᱼ ᱢᱮᱨᱚᱢ ᱰᱟᱹᱝᱜᱽᱨᱤ ᱠᱚ ᱢᱮᱱᱟᱜ ᱟᱠᱟᱫ ᱠᱚᱣᱟ ᱦᱮᱸᱥᱮ, ᱩᱱᱠᱩ ᱠᱚ ᱡᱚᱢᱟ ᱾ ᱚᱱᱟ ᱠᱷᱟᱹᱛᱤᱨ ᱛᱮ ᱵᱟᱞᱮ ᱫᱚᱦᱚ ᱦᱚᱴᱚ ᱠᱟᱜᱼᱟ ᱟᱨ ᱚᱠᱟ ᱚᱠᱟ ᱴᱷᱮᱱ ᱧᱮᱞᱚᱜ-ᱟ ᱡᱮ ᱞᱩᱵᱩᱜ ᱢᱮᱥᱟ ᱡᱟᱦᱟᱸ ᱫᱚ ᱠᱤᱪᱷᱩ ᱠᱤᱪᱷᱩ ᱚᱠᱛᱚ ᱨᱮ ᱪᱟᱣᱞᱮ ᱠᱚᱦᱚᱸ ᱯᱟᱨᱚᱢᱚᱜᱼᱟ, ᱚᱱᱟ ᱡᱩᱫᱤᱱ ᱛᱤᱠᱤ ᱧᱮᱞᱟᱢ ᱫᱟᱠᱟ ᱴᱟᱭᱤᱯ ᱪᱟᱣᱞᱮ ᱠᱚ ᱧᱟᱢᱚᱜ ᱜᱮᱭᱟ ᱦᱮᱸᱥᱮ᱾ ᱟᱫᱚ ᱚᱱᱟ ᱠᱚ ᱥᱩᱠᱨᱤ ᱥᱮ ᱥᱮ ᱰᱟᱝᱨᱟ ᱠᱚ ᱟᱹᱰᱤ ᱠᱚ ᱠᱩᱥᱤᱭᱟᱜ ᱜᱮᱭᱟ ᱟᱨ ᱮᱢ ᱦᱚᱸᱞᱮ ᱮᱢᱟᱣᱟᱠᱚ ᱛᱟᱦᱮᱱᱟ᱾ ᱟᱫᱚ ᱡᱟᱦᱟᱸ ᱫᱚ ᱪᱟᱣᱞᱮ ᱚᱲᱟᱜ ᱟᱹᱜᱩ ᱠᱟᱛᱮᱜ ᱦᱮᱸᱥᱮ᱾ ᱠᱟᱹᱴᱤᱡ ᱵᱷᱟᱜᱤ ᱞᱮᱠᱟ ᱜᱩᱢ ᱥᱟᱯᱷᱟᱭ ᱦᱩᱭᱩᱜᱼᱟ ᱦᱟᱴᱟᱜ ᱛᱮ ᱟᱨ ᱵᱷᱟᱜᱤ ᱞᱮᱠᱟ ᱥᱟᱯᱷᱟᱭ ᱛᱟᱦᱮᱱᱟ ᱟᱫᱚ ᱮᱱᱠᱷᱟᱱ ᱚᱱᱟ ᱦᱮᱲᱮ ᱠᱚ ᱵᱟᱝ ᱛᱟᱦᱮᱱᱟ ᱵᱟᱠᱷᱟᱡ ᱫᱚ ᱮᱸ ᱪᱟᱣᱞᱮ ᱯᱩᱥᱟᱹᱣ ᱠᱟᱛ ᱦᱚᱸ ᱚᱱᱟ ᱦᱮᱲᱮ ᱫᱚ ᱛᱟᱦᱮᱱ ᱜᱮᱭᱟ ᱟᱨ ᱵᱷᱟᱜᱤ ᱞᱮᱠᱟ ᱵᱟᱝ ᱯᱷᱟᱨᱪᱟ ᱠᱚᱜ ᱜᱮᱭᱟ᱾ ᱟᱯᱮ ᱛᱚ ᱦᱚᱸᱜ-ᱚᱭ ᱟᱸ ᱟᱹᱜᱩ ᱠᱟᱛᱮ ᱢᱤᱫ ᱪᱷᱚᱴ ᱯᱮ ᱜᱩᱢ ᱜᱮᱭᱟ ᱥᱮ ᱵᱟ?